ᱦᱳᱭ ᱜᱚᱝᱠᱮ᱾
ᱦᱮᱸ, ᱡᱚᱦᱟᱨ ᱜᱮ ᱜᱚᱝᱠᱮ᱾ ᱛᱚ ᱜᱚᱝᱠᱮ ᱱᱟᱯᱟᱭ ᱵᱟᱲᱟ ᱜᱤ?
ᱢᱮᱲᱦᱮᱫ ᱡᱟᱸᱜᱟ ᱦᱳᱭ ᱜᱚᱝᱠᱮ, ᱟᱪᱪᱷᱟ ᱜᱚᱝᱠᱮ ᱟᱹᱞᱤᱧᱟᱜ ᱟᱲᱟᱝ ᱟᱸᱡᱚᱢ ᱧᱟᱢᱚᱜ ᱠᱟᱱᱟ ᱥᱮ?
ᱦᱮᱸ ᱦᱳᱭ ᱟᱸᱡᱚᱢᱚᱜ ᱠᱟᱱᱟ ᱜᱚᱝᱠᱮ᱾
ᱚ ᱦᱳᱭ ᱾
ᱟᱹᱞᱤᱧᱟᱜ ᱟᱧᱡᱚᱢᱚᱜ ᱠᱟᱱᱟ ᱜᱚᱝᱠᱮ ᱟᱹᱞᱤᱧᱟᱜ ᱟᱹᱞᱤᱧᱟᱜ᱾
ᱦᱳᱭ ᱜᱚᱝᱠᱮ ᱟᱡᱚᱢ ᱧᱟᱢᱚᱜ ᱠᱟᱱᱟ᱾
ᱚᱻ᱾ ᱛᱚ ᱜᱚᱝᱠᱮ ᱪᱮᱜ ᱠᱟ ᱱᱟᱯᱟᱭ ᱵᱟᱲᱟ ᱜᱮ ᱛᱟᱦᱚᱞᱮ?
ᱦᱳᱭ ᱱᱤᱛ ᱵᱮᱲᱟ ᱫᱚ ᱦᱟᱸᱜ ᱱᱟᱯᱟᱭ ᱜᱮ ᱢᱮᱱᱟᱜ ᱟᱠᱟᱜ ᱞᱤᱧᱟ᱾ ᱟᱫᱚ ᱟᱵᱮᱱ ᱜᱮ ᱦᱟᱸᱜ ᱚᱠᱟ ᱞᱮᱠᱟ ᱢᱮᱛᱟᱜ ᱵᱮᱱ᱾
ᱟᱪᱪᱷᱟ᱾ ᱛᱚ ᱜᱚᱝᱠᱮ ᱦᱩᱲᱩ ᱠᱚᱫᱚ ᱵᱮᱱ ᱨᱚᱦᱚᱭ ᱠᱮᱫᱟ ᱥᱮ ᱵᱟᱝ ᱦᱩᱲᱩ ᱠᱚᱫᱚ᱾
ᱦᱩᱲᱩ ᱠᱚᱫᱚ ᱜᱚᱝᱠᱮ ᱚᱱᱠᱟ ᱫᱚ ᱦᱟᱸᱜ ᱟᱹᱣᱨᱤ ᱨᱚᱦᱚᱭ ᱦᱩᱭᱩᱜ-ᱟ, ᱟᱫᱚ ᱱᱚᱜ-ᱚ ᱱᱚᱝᱠᱟ ᱪᱟᱸᱫᱳ ᱵᱚᱸᱜᱟ ᱜᱮ ᱦᱟᱸᱜ ᱴᱷᱤᱠ ᱥᱟᱺᱦᱤᱡ ᱛᱮ ᱵᱟᱭ ᱫᱟᱜ ᱟᱵᱚᱱ ᱠᱟᱱᱟ ᱡᱟᱦᱟᱸᱱᱟᱜ ᱜᱮ᱾ ᱨᱚᱦᱚᱭ ᱫᱚ ᱛᱟᱭᱚᱢ ᱦᱟᱛᱟᱲᱟ᱾ ᱟᱪᱪᱷᱟ ᱜᱚᱝᱠᱮ ᱟᱯᱮ ᱫᱚ ᱚᱱᱛᱮ ᱯᱮ ᱨᱚᱦᱚᱭ ᱵᱟᱲᱟ ᱠᱮᱜ-ᱟ ᱥᱮ ᱵᱟᱝ ᱦᱩᱲᱩ ᱠᱚ ᱫᱚ?
ᱜᱚᱝᱠᱮ ᱨᱚᱦᱚᱭ ᱵᱚᱞᱛᱮ ᱫᱚ ᱪᱮᱫ ᱟᱞᱮ ᱥᱮᱫ ᱫᱚ ᱡᱳᱨ ᱛᱳᱞ ᱦᱩᱲᱩ ᱨᱚᱦᱚᱭ ᱥᱟᱨᱫᱤᱣ ᱟᱠᱟᱱᱟ᱾ ᱟᱨ ᱱᱚᱜ-ᱚᱭ ᱠᱟᱹᱴᱤᱡ ᱟᱹᱞᱤᱧ ᱦᱚᱸᱜ-ᱚᱭ ᱵᱟᱹᱭᱦᱟᱹᱲ ᱥᱮᱫᱞᱤᱧ ᱥᱮᱱ ᱞᱮᱱᱟ ᱠᱟᱹᱴᱤᱡ ᱜᱟᱪᱷᱤ ᱠᱚᱞᱤᱧ ᱟᱨ ᱦᱮᱡ ᱠᱟᱛᱮ ᱚᱲᱟᱜ ᱚᱲᱟᱜ ᱦᱮᱡ ᱠᱟᱛᱮ ᱠᱟᱹᱴᱤᱡ ᱞᱤᱧ ᱡᱤᱨᱟᱹᱣ ᱠᱟᱱᱟ ᱫᱟᱠᱟ ᱡᱚᱢ ᱵᱟᱲᱟ ᱠᱟᱛᱮᱜ᱾
ᱦᱳᱭ᱾ ᱛᱟᱦᱚᱞᱮ ᱟᱯᱮ ᱥᱮᱫ ᱫᱚ ᱜᱚᱝᱠᱮ ᱟᱹᱰᱤ ᱡᱳᱨᱫᱟᱨ, ᱱᱚᱝᱠᱟ ᱨᱚᱦᱚᱭ ᱠᱟᱹᱢᱤ ᱦᱚᱨᱟ ᱫᱚ ᱪᱟᱞᱩ ᱟᱠᱟᱱᱟ ᱵᱟᱝ?
ᱦᱳᱭ ᱦᱳᱭ ᱦᱳᱭ᱾
ᱛᱟᱦᱚᱞᱮ ᱜᱚᱝᱠᱮ ᱟᱯᱮ ᱫᱚ ᱱᱚᱝᱠᱟ ᱮᱸᱻ ᱦᱩᱲᱩ ᱠᱚᱫᱚ ᱛᱤᱱ ᱥᱮᱨᱢᱟ ᱨᱮ ᱛᱤᱱ ᱡᱮᱠᱟᱷᱟ ᱯᱮ ᱪᱟᱥ ᱜᱮᱭᱟ?
ᱜᱚᱝᱠᱮ ᱟᱞᱮ ᱥᱮᱫ ᱦᱩᱲᱩ ᱨᱚᱦᱚᱭ ᱫᱚ ᱛᱤᱱ ᱡᱟᱭᱦᱳᱠ ᱵᱟᱨ ᱜᱮ ᱵᱟᱨ ᱜᱮ ᱵᱟᱨ ᱥᱮᱨᱢᱟ ᱪᱟᱥᱟ ᱜᱚᱝᱠᱮ ᱡᱮᱢᱚᱱ ᱱᱚᱜᱼᱚᱭ ᱫᱟᱜ ᱡᱚ ᱠᱚ ᱛᱚᱠᱷᱚᱱ ᱟᱨ ᱤᱭᱟᱹ ᱜᱚᱨᱚᱢ ᱡᱚᱠᱷᱚᱱ᱾ ᱜᱚᱨᱚᱢ ᱡᱚᱠᱷᱚᱱ ᱫᱚ ᱜᱚᱝᱠᱮ ᱦᱩᱲᱩ ᱫᱚ ᱡᱚᱛᱚ ᱦᱚᱲ ᱫᱚ ᱵᱟᱠᱚ ᱪᱟᱥᱟ ᱜᱚᱝᱠᱮ ᱤᱱ ᱡᱚᱠᱷᱚᱱ ᱫᱚ ᱚᱠᱚᱭ ᱫᱚ ᱦᱩᱲᱩ ᱪᱟᱥ ᱮᱫᱟ, ᱚᱠᱚᱭ ᱫᱚ ᱪᱮᱫ ᱠᱚᱪᱚ ᱚᱱᱟ ᱡᱟᱦᱟᱸ ᱛᱩᱣᱟᱜ ᱡᱤᱱᱤᱥ ᱠᱚ, ᱥᱚᱵᱽᱡᱤ ᱠᱚ ᱚᱱᱟ ᱠᱚ ᱪᱟᱥ ᱵᱟᱲᱟᱭ ᱜᱚᱝᱠᱮ᱾
ᱦᱳᱭ᱾
ᱛᱚᱵᱮ ᱜᱚᱝᱠᱮ ᱟᱯᱮ ᱫᱚ ᱪᱮᱜ ᱟᱯᱮ ᱦᱚᱸ ᱜᱚᱝᱠᱮ ᱛᱚ ᱵᱟᱨ ᱥᱮᱨᱢᱟ ᱤᱭᱟᱹ ᱜᱮᱯᱮ ᱪᱟᱥᱟ ᱜᱚᱝᱠᱮ?
ᱦᱮᱸ ᱜᱚᱝᱠᱮ ᱟᱞᱮ ᱦᱚᱸ ᱱᱚᱛᱮ ᱫᱚ ᱦᱟᱸᱜ ᱟᱞᱮ ᱥᱮᱫ ᱫᱚ ᱵᱤᱨ ᱵᱩᱨᱩ ᱮᱞᱟᱠᱟ ᱠᱟᱱᱟ ᱟᱞᱮ ᱥᱮᱫ ᱫᱚ ᱦᱟᱸᱜ ᱵᱟᱨ ᱡᱮᱠᱷᱟ ᱞᱮ ᱪᱟᱥ ᱜᱮᱭᱟ ᱟᱫᱚ ᱮᱸ ᱱᱚᱣᱟ ᱥᱮᱨᱢᱟ ᱨᱮ ᱱᱚᱣᱟ ᱫᱷᱚᱨᱚᱱ ᱨᱮᱞᱮ ᱪᱟᱥ ᱜᱮᱭᱟ ᱟᱫᱚ ᱟᱨ ᱢᱤᱫ ᱡᱚᱠᱷᱟᱡ ᱫᱚ ᱱᱚᱜ-ᱚ ᱱᱚᱣᱟ ᱟᱥᱟᱲ ᱵᱚᱸᱜᱟ, ᱟᱫᱚ ᱫᱷᱚᱨᱚᱱ ᱨᱮ ᱡᱟᱦᱟᱸᱞᱮ ᱪᱟᱥ ᱜᱮᱭᱟ ᱚᱱᱟ ᱫᱚ ᱦᱟᱸᱜ ᱱᱚᱝᱠᱟ, ᱮᱸᱻ ᱩᱱ ᱫᱚ ᱱᱟᱦᱟᱜ ᱵᱟᱭ ᱫᱟᱜ ᱟᱵᱚᱱᱟ, ᱟᱫᱚ ᱜᱟᱰᱟ ᱠᱚ ᱨᱮᱱᱟᱜ ᱫᱟᱜ ᱛᱮᱜᱮ ᱟᱨᱮᱡ ᱠᱟᱛᱮᱜ ᱱᱚᱝᱠᱟ ᱪᱟᱥ ᱦᱩᱭᱩᱜᱼᱟ᱾ ᱵᱟᱲᱟ ᱦᱩᱭᱩᱜ ᱜᱮᱭᱟ ᱱᱚᱝᱠᱟ
ᱟᱪᱪᱷᱟ ᱟᱪᱪᱷᱟ, ᱛᱚᱵᱮ ᱜᱚᱝᱠᱮ ᱛᱟᱦᱚᱞᱮ ᱟᱯᱮ ᱥᱮᱫ ᱟᱨ ᱜᱚᱝᱠᱮ ᱛᱚᱵᱮ ᱟᱯᱮ ᱥᱮᱫ ᱫᱚ ᱜᱚᱝᱠᱮ ᱫᱟᱜ ᱨᱮᱭᱟᱜ ᱟᱱᱟᱴ ᱫᱚ ᱛᱚᱵᱮ ᱟᱹᱰᱤ ᱜᱚᱝᱠᱮ᱾
ᱦᱮᱸ ᱫᱟᱜ ᱨᱮᱱᱟᱜ ᱟᱱᱟᱴ ᱫᱚ ᱢᱮᱱᱟᱜ ᱟᱠᱟᱫ ᱜᱮᱭᱟ ᱟᱫᱚ ᱮᱸ, ᱧᱮᱞ ᱞᱮᱠᱷᱟᱱ, ᱚᱱᱠᱟ ᱞᱮᱠᱟ ᱟᱨ ᱪᱟᱥ ᱡᱩᱫᱤ ᱵᱚᱱ ᱧᱮᱞᱟ ᱪᱟᱥ ᱥᱮᱫ ᱛᱮᱫᱚ ᱠᱟᱹᱴᱤᱡ ᱟᱱᱟᱡ ᱜᱮ ᱢᱮᱱᱟᱜ ᱟᱠᱟᱫᱟ᱾
ᱚ ᱟᱪᱪᱷᱟ ᱟᱪᱪᱷᱟ ᱟᱪᱪᱷᱟ᱾
ᱟᱪᱪᱷᱟ ᱜᱚᱝᱠᱮ ᱟᱯᱮ ᱥᱮᱫ ᱫᱚ ᱱᱚᱝᱠᱟ ᱦᱮᱸ ᱞᱟᱹᱭ ᱵᱮᱱ᱾
ᱮ ᱜᱚᱝᱠᱮ ᱛᱚᱵᱮ ᱟᱵᱮᱱ ᱫᱚ ᱛᱚᱵᱮ ᱱᱚᱣᱟ ᱤᱭᱟᱹ ᱠᱚ ᱵᱮᱱ ᱪᱟᱥ ᱵᱟᱲᱟᱭ ᱥᱮ ᱵᱟᱝ, ᱪᱟᱥ ᱥᱮ ᱵᱟᱝ?
ᱩᱛᱩᱣᱟᱜ ᱠᱚᱫᱚ ᱪᱟᱥ ᱵᱟᱲᱟᱭ ᱦᱩᱭᱩᱜ ᱜᱮᱭᱟ ᱟᱫᱚ ᱟᱱᱟᱡ ᱯᱟᱹᱛᱤ ᱠᱚ ᱱᱚᱜ-ᱚ ᱱᱚᱝᱠᱟ ᱵᱮᱸᱜᱟᱲ ᱠᱚ, ᱵᱤᱞᱟᱹᱛᱤ ᱠᱚ, ᱟᱨ ᱢᱟᱨᱤᱪ ᱠᱚ ᱱᱚᱝᱠᱟ ᱯᱚᱴᱚᱞ ᱠᱚ ᱦᱚᱸᱜ ᱚᱱᱟ ᱠᱚᱜᱮ ᱪᱟᱥ ᱵᱟᱲᱟ ᱦᱩᱭ ᱜᱮᱭᱟ, ᱦᱩᱸ᱾
ᱟᱰᱤ ᱱᱟᱯᱟᱭ ᱠᱟᱛᱷᱟ᱾
ᱟᱫᱚ ᱱᱚᱜᱼᱚ ᱱᱟ ᱠᱚ ᱡᱟᱦᱟᱸ ᱪᱟᱥ ᱵᱟᱲᱟᱭ ᱦᱩᱭᱩᱜ ᱜᱮᱭᱟ ᱟᱫᱚ ᱱᱚᱣᱟ ᱠᱚ ᱚᱲᱟᱜ ᱨᱮ ᱡᱚᱢ ᱵᱟᱠᱷᱨᱟ ᱛᱮ ᱠᱤᱪᱷᱩ ᱜᱟᱱ ᱫᱚ ᱫᱚᱦᱚᱭ ᱦᱩᱭᱩᱜ ᱜᱮᱭᱟ, ᱟᱫᱚ ᱟᱞᱮ ᱥᱮᱫ ᱫᱚ ᱦᱟᱸᱜ ᱜᱚᱝ ᱠᱮ ᱞᱟᱹᱭ ᱞᱮᱠᱷᱟᱱ ᱫᱚ ᱦᱟᱸᱜ ᱱᱚᱝᱠᱟ ᱦᱟᱹᱴᱤᱭᱟᱹ ᱠᱚ ᱦᱩᱭ ᱵᱟᱲᱟᱭ, ᱟᱫᱚ ᱚᱱᱟ ᱦᱟᱹᱴᱤᱭᱟᱹ ᱨᱮ ᱦᱟᱸᱜ ᱱᱚᱝᱠᱟ ᱟᱱᱟᱡ ᱥᱚᱵᱡᱤ ᱠᱚᱫᱚᱞᱮ ᱟᱠᱨᱤᱧ ᱜᱮ,
ᱟᱪᱪᱷᱟ᱾
ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ ᱥᱚᱵᱡᱤ ᱠᱚᱫᱚ ᱯᱮ ᱪᱟᱥ ᱵᱟᱲᱟᱭ ᱜᱮᱭᱟ?
ᱜᱚᱢᱠᱮ ᱟᱞᱮ ᱥᱮ ᱥᱚᱵᱽᱡᱤ ᱪᱟᱥ ᱵᱟᱲᱟ ᱦᱩᱭ ᱵᱟᱲᱟᱜ ᱜᱮᱭᱟ ᱜᱚᱢᱠᱮ᱾
ᱦᱳᱭ ᱟᱫᱚ ᱪᱮᱫ ᱠᱚᱯᱮ ᱪᱟᱥ ᱵᱟᱲᱟᱭ ᱜᱮᱭᱟ ᱱᱚᱝᱠᱟ ᱥᱚᱵᱽᱡᱤ ᱠᱚᱫᱚ?
ᱜᱚᱢᱠᱮ ᱞᱟᱹᱭ ᱞᱮᱠᱷᱟᱱ ᱫᱚ ᱟᱹᱞᱩ ᱠᱚ ᱢᱮᱱᱟᱜᱼᱟ ᱵᱮᱸᱜᱟᱲ, ᱢᱟᱹᱨᱤᱪ ᱾ ᱟᱨ ᱡᱟᱦᱟᱸ ᱠᱟᱨᱞᱟ ᱠᱚ ᱢᱮᱱᱟᱜᱼᱟ ᱾ ᱥᱮ ᱡᱷᱤᱸᱜᱟᱹ ᱥᱮ ᱢᱮᱱᱢᱮᱱ ᱵᱮᱱ, ᱵᱮᱸᱜᱟᱲ ᱠᱚ ᱠᱩᱲᱪᱟᱹ ᱠᱚ ᱥᱚᱥᱟ ᱠᱚ ᱪᱟᱥᱟ ᱜᱚᱢᱠᱮ ᱟᱞᱮ ᱥᱮᱫ ᱫᱚ᱾
ᱟᱫᱚ ᱜᱚᱝᱠᱮ ᱱᱚᱜᱼ ᱱᱚᱣᱟ ᱡᱟᱦᱟᱸ ᱯᱮ ᱠᱚᱢ ᱞᱟᱹᱭ ᱠᱮᱫ ᱛᱟᱞᱟᱝᱟ ᱛᱟᱦᱚᱞᱮ ᱱᱚᱣᱟ ᱠᱚ ᱫᱚ? ᱛᱮ ᱜᱮ ᱯᱮ ᱪᱟᱥ ᱜᱮᱭᱟ ᱥᱮ ᱱᱚᱝᱠᱟ ᱟᱠᱷᱨᱤᱧ ᱦᱚᱸ ᱯᱮ ᱟᱠᱷᱨᱤᱧ
ᱜᱚᱢᱠᱮ ᱠᱤᱪᱷᱩᱴᱟ ᱫᱚ ᱠᱤᱪᱷᱩᱴᱟ ᱫᱚ ᱜᱚᱢᱠᱮ ᱡᱚᱢ ᱵᱟᱠᱷᱨᱟ ᱦᱚᱸ ᱫᱚ ᱦᱚ ᱦᱩᱭᱩᱜ ᱜᱮᱭᱟ ᱟᱨ ᱟᱵᱚ ᱫᱚ ᱵᱟᱲᱟᱭ ᱜᱮᱭᱟ ᱵᱚᱱ ᱛᱚ ᱟᱵᱚ ᱫᱚ ᱨᱮᱜᱮᱡ
ᱦᱳᱭ ᱦᱳᱭ, ᱦᱮᱞᱳ, ᱜᱚᱢᱠᱮ ᱨᱚᱲ ᱟᱡᱸᱢᱚᱜ ᱠᱟᱱᱟ ᱜᱚᱢᱠᱮ?
ᱦᱮᱸ ᱟᱸᱡᱚᱢᱚᱜ ᱠᱟᱱᱟ ᱜᱚᱢᱠᱮ ᱾
ᱜᱚᱢᱠᱮ ᱟᱯᱮᱱᱟᱜ ᱛᱷᱚᱲᱟ ᱱᱚᱣᱟ, ᱴᱟᱣᱟᱨ ᱦᱟᱸᱜ ᱮ ᱰᱤᱥᱴᱟᱵ ᱮᱫ ᱛᱟᱵᱮᱱᱟ ᱡᱟᱦᱟᱸ ᱛᱮ ᱫᱚ ᱨᱚᱲ ᱦᱟᱸᱜ ᱵᱟᱝ ᱟᱡᱚᱢ
ᱟᱪᱪᱷᱟ ᱟᱪᱪᱷᱟ ᱟᱪᱪᱷᱟ, ᱜᱚᱢᱠᱮ ᱪᱮᱫ ᱢᱮᱱᱟᱜᱼᱟ ᱱᱚᱜᱼᱚᱭ ᱟᱵᱚ ᱫᱚ ᱥᱮᱨᱚᱠᱚᱢ ᱟᱵᱚ ᱥᱮᱫ ᱫᱚ ᱥᱮᱨᱚᱠᱚᱢ, ᱢᱳᱵᱟᱭᱤᱞ ᱴᱳᱵᱟᱭᱤᱞ ᱨᱮ ᱩᱱᱟᱹᱜ ᱠᱟᱨᱵᱟᱨ ᱵᱟᱝ ᱪᱟᱞᱟᱜ ᱛᱮ ᱚᱱᱠᱟ ᱥᱮᱨᱚᱠᱚᱢ ᱴᱟᱣᱟᱨ ᱠᱚᱦᱚᱸ ᱵᱟᱭ ᱧᱟᱢᱟ ᱟᱨ ᱴᱟᱣᱟᱨ ᱠᱚ ᱦᱚᱸ ᱥᱮᱨᱚᱠᱚᱢ ᱥᱟᱺᱜᱤᱧ ᱥᱟᱺᱜᱤᱧ ᱚᱱᱟ ᱢᱳᱵᱟᱭᱤᱞ ᱨᱮᱭᱟᱜ ᱯᱮ ᱚᱱᱟ ᱠᱷᱟᱹᱛᱤᱨ ᱛᱮ ᱴᱟᱣᱟᱨ ᱠᱚ ᱦᱚᱸ ᱴᱷᱤᱠ ᱴᱷᱚᱠ ᱵᱟᱭ ᱧᱟᱢᱟ
ᱛᱟᱦᱚᱞᱮ ᱜᱚᱢᱠᱮ ᱟᱯᱮ ᱥᱮᱫ ᱫᱚ ᱱᱚᱝᱠᱟ ᱪᱮᱫ ᱞᱮᱠᱟᱱ ᱴᱚᱴᱷᱟ ᱠᱟᱱᱟ ᱴᱚᱰᱟᱝ ᱴᱟᱺᱰᱤ ᱥᱮ ᱱᱚᱝᱠᱟ? ᱵᱤᱨ ᱵᱩᱨᱩ ᱨᱮ ᱢᱮᱱᱟᱜ ᱯᱮᱭᱟ
ᱜᱚᱢᱠᱮ ᱟᱞᱮ ᱥᱮᱫ ᱵᱤᱨ ᱵᱩᱨᱩ ᱮᱞᱟᱠᱟ ᱫᱚ ᱵᱟᱝ ᱠᱟᱱᱟ ᱜᱚᱢᱠᱮ ᱜᱚᱰᱟᱱ ᱴᱟᱺᱰᱤ ᱠᱟᱱᱟ ᱟᱞᱮ ᱥᱮᱫ ᱫᱚ᱾
ᱛᱟᱦᱚᱞᱮ ᱜᱚᱢᱠᱮ ᱟᱯᱮ ᱥᱮᱫ ᱫᱚ ᱱᱚᱝᱠᱟ ᱴᱚᱸᱰᱟᱝ ᱴᱟᱺᱰᱤ ᱠᱟᱱᱟ ᱛᱚ ᱛᱟᱦᱞᱮ ᱥᱮᱸᱫᱽᱨᱟ ᱠᱚ ᱫᱚ ᱯᱮ ᱪᱟᱞᱟᱣ ᱵᱟᱲᱟᱜ ᱜᱮᱭᱟ ᱥᱮ ᱵᱟᱝ?
ᱦᱮᱸ ᱦᱳᱭ ᱵᱚᱱ ᱪᱟᱞᱟᱣ ᱵᱟᱲᱟᱜ ᱜᱮ ᱾
ᱟᱫᱚ ᱜᱚᱢᱠᱮ ᱛᱟᱦᱚᱞᱮ ᱥᱮᱸᱫᱽᱨᱟ ᱡᱩᱫᱤᱢ ᱪᱟᱞᱟᱜ ᱜᱮᱭᱟ ᱟᱨ ᱪᱤᱞᱤ ᱠᱚᱯᱮ ᱥᱮᱸᱫᱽᱨᱟ ᱵᱟᱲᱟ ᱠᱚᱣᱟ?
ᱪᱮᱫᱤ ᱞᱮ ᱥᱮᱸᱫᱽᱨᱟ ᱵᱟᱲᱟ ᱜᱚᱢᱠᱮ ᱟᱞᱮ ᱫᱚ ᱜᱚᱢᱠᱮ ᱥᱮᱨᱚᱠᱚᱢ ᱥᱮᱸᱫᱽᱨᱟ ᱠᱩᱞᱟᱹᱭ ᱠᱚ ᱨᱩᱰᱟᱹ ᱠᱚ ᱛᱩᱭᱩ ᱠᱚ ᱟᱨ ᱡᱮᱴᱟ ᱩᱱᱠᱩ ᱠᱚ ᱛᱟᱦᱮᱱ ᱡᱮᱴᱟ ᱩᱱᱠᱩ ᱫᱟᱨᱮ ᱜᱩᱰᱩ ᱥᱮ ᱚᱛ ᱚᱛ, ᱫᱷᱟᱥᱟ ᱵᱩᱰᱩ ᱩᱱᱠᱩ ᱦᱚᱸ ᱩᱱᱠᱩ ᱠᱚᱞᱮ ᱦᱚ ᱥᱮᱸᱫᱽᱨᱟ ᱠᱚᱣᱟ
ᱦᱳᱭ, ᱟᱹᱰᱤ ᱢᱚᱸᱡᱽ ᱦᱳᱭ ᱜᱚᱢᱠᱮ ᱟᱞᱮ ᱥᱮᱫ ᱦᱚᱸ ᱱᱚᱝᱠᱟ ᱵᱤᱨ ᱵᱩᱨᱩ ᱮᱞᱟ ᱠᱟᱱ ᱜᱮᱭᱟ ᱮᱞᱟᱠᱟ ᱠᱟᱱ ᱜᱮᱭᱟ ᱟᱫᱚ ᱟᱞᱮ ᱥᱮᱫ ᱫᱚ ᱦᱚᱜ-ᱚᱭ ᱱᱩᱠᱩ ᱥᱩᱠᱨᱤ ᱠᱚᱞᱮ ᱥᱮᱸᱫᱽᱨᱟ ᱵᱟᱲᱟ ᱠᱚᱣᱟ ᱞᱟᱨᱟᱮ ᱰᱤ ᱥᱮᱫ ᱥᱩᱠᱨᱤ ᱜᱮ ᱢᱮᱱᱟᱜ ᱟᱠᱟᱫ ᱠᱚᱣᱟ ᱟᱫᱚ ᱩᱱᱠᱩ ᱠᱚ ᱞᱮ ᱥᱮᱫᱽᱨᱟ ᱵᱟᱲᱟ ᱠᱚᱣᱟ ᱤᱱᱟᱹ ᱵᱟᱫᱽ ᱠᱟᱛᱮᱫ ᱦᱚᱸ ᱟᱫᱚ ᱟᱞᱮ ᱦᱟᱸᱜ ᱥᱮᱸᱫᱽᱨᱟ ᱞᱮ ᱪᱟᱞᱟᱜ ᱜᱮᱭᱟ ᱾ ᱟᱫᱚ ᱟᱵᱚᱣᱟᱜ ᱟᱡᱚᱫᱤᱭᱟᱹ ᱠᱚ ᱞᱟᱹᱭ ᱜᱮᱭᱟ ᱟᱫᱚ ᱚᱸᱰᱮ ᱦᱚᱸ ᱪᱟᱞᱟᱣ ᱦᱳᱭ, ᱠᱟᱱ ᱜᱮᱭᱟ
ᱟᱪᱪᱷᱟ ᱟᱪᱪᱷᱟ ᱛᱚ ᱜᱚᱢᱠᱮ ᱟᱡᱚᱫᱤᱭᱟᱹ ᱵᱩᱨᱩ ᱵᱮᱱ ᱥᱮᱱ ᱵᱟᱲᱟ ᱟᱠᱟᱱ ᱜᱮᱭᱟ ᱜᱚᱢᱠᱮ ᱥᱮ ᱥᱮᱸᱫᱽᱨᱟ ᱛᱟᱵᱮᱱ ᱫᱚ?
ᱦᱳᱭ ᱜᱚᱢᱠᱮ ᱪᱟᱞᱟᱣ ᱵᱟᱲᱟᱣ ᱟᱠᱟᱱᱟᱹᱧ ᱾
ᱛᱚ ᱜᱚᱢᱠᱮ ᱟᱪᱪᱷᱟ ᱟᱸᱡᱚᱢᱟ ᱠᱟᱱᱟ ᱵᱚᱞᱮ ᱟᱹᱰᱤ ᱫᱤᱱ ᱠᱷᱚᱡ ᱵᱚᱞᱮ ᱡᱮ ᱜᱚᱢᱠᱤ ᱟᱡᱚᱫᱤᱭᱟᱹ ᱵᱩᱨᱩ ᱫᱚ ᱥᱮᱸᱫᱽᱨᱟ ᱫᱚ ᱟᱹᱰᱤ ᱵᱚᱛᱚᱨᱟᱱᱟᱜ ᱡᱤᱱᱤᱥ ᱠᱟᱱᱟ ᱵᱚᱞᱮ ᱚᱸᱰᱮ ᱫᱚ ᱟᱭᱢᱟ ᱨᱚᱠᱚᱢ ᱡᱤᱵᱽ ᱡᱤᱭᱟᱹᱞᱤ ᱦᱮᱱᱟ ᱠᱚ ᱦᱳᱭ ᱜᱚᱢᱠᱮ ᱜᱚᱢᱠᱮ?
ᱦᱳᱭ ᱜᱚᱢᱠᱮ ᱚᱱᱟ ᱫᱚ ᱥᱟᱹᱨᱤ ᱠᱟᱛᱷᱟ ᱠᱟᱱ ᱜᱮᱭᱟ ᱾ ᱮᱠᱟᱞ ᱱᱚᱜᱼᱚᱭ ᱡᱟᱦᱟᱸ ᱵᱮᱱ ᱞᱟᱹᱭ ᱠᱮᱜᱼᱟ ᱟᱫᱚ ᱥᱮᱫᱟᱭ ᱥᱮᱫᱟᱭ ᱫᱚ ᱱᱟᱦᱟᱜ ᱱᱚᱝᱠᱟ ᱠᱚ ᱮᱸ ᱛᱟᱦᱮᱸ ᱠᱟᱱ ᱜᱮᱭᱟ᱾ ᱟᱫᱚ ᱱᱮᱛᱟᱨ ᱫᱚ ᱱᱟᱦᱟᱜ ᱱᱚᱝᱠᱟ ᱠᱚ ᱩᱱᱟᱹᱜ ᱫᱚ ᱦᱟᱸᱜ ᱵᱟᱹᱱᱩᱜ ᱟᱠᱟᱫ ᱠᱚᱣᱟ ᱱᱩᱠᱩ - ᱠᱩᱞ, ᱛᱟᱨᱩᱵ ᱴᱟ ᱠᱚ ᱠᱚ ᱟᱫᱚ ᱱᱮᱛᱟᱨ ᱫᱚ ᱱᱩᱠᱩ ᱥᱩᱠᱨᱤ ᱠᱚ ᱟᱨ ᱢᱟᱨᱟᱜ ᱠᱚ ᱱᱩᱠᱩ ᱠᱚ ᱜᱮ ᱢᱮᱱᱟᱜ ᱟᱠᱟᱫ ᱠᱚᱣᱟ᱾
ᱚ ᱟᱪᱪᱷᱟ ᱟᱪᱪᱷᱟ᱾ ᱟᱹᱰᱤ ᱱᱟᱯᱟᱭ᱾
ᱟᱫᱚ ᱥᱮᱸᱫᱽᱨᱟ ᱫᱚ ᱥᱮᱸᱫᱽᱨᱟ ᱦᱩᱭ ᱞᱮᱱ ᱛᱟᱦᱮᱸᱫ ᱜᱮ, ᱟᱫᱚ
ᱜᱮ ᱚᱸᱰᱮ ᱫᱚ ᱟᱵᱤᱱ ᱥᱮᱸᱫᱽᱨᱟ ᱵᱤᱱ ᱪᱟᱣ ᱵᱟᱲᱟᱣ ᱠᱟᱱᱟ ᱮᱛᱮ ᱪᱤᱞᱤ ᱪᱤᱞᱤ ᱠᱚᱵᱤᱱ ᱧᱟᱢ ᱵᱟᱲᱟᱣ ᱟᱠᱟᱜᱼᱠᱚᱣᱟ ᱟᱵᱮᱱ?
ᱦᱳᱭ ᱢᱟ ᱞᱟᱹᱭ ᱢᱮ᱾
ᱧᱮᱞᱵᱮᱱ ᱟᱡᱚᱫᱤᱭᱟᱹ ᱫᱚ ᱵᱩᱨᱩ ᱫᱚᱠᱤ ᱜᱚᱢᱠᱮ ᱟᱹᱰᱤ ᱩᱥᱩᱞᱟ ᱜᱚᱢᱠᱮ ᱥᱮ ᱪᱮᱫ ᱞᱮᱠᱟ ᱥᱮ ᱟᱹᱰᱤ ᱢᱟᱨᱟᱝ ᱛᱮ ᱢᱮᱱᱟᱜ?
ᱦᱮᱸ ᱟᱡᱚᱫᱤᱭᱟᱹ ᱵᱩᱨᱩ ᱫᱚ ᱟᱹᱰᱤ ᱩᱥᱩᱞ ᱜᱮᱭᱟ ᱟᱫᱚ ᱚᱱᱟ ᱫᱚ ᱦᱟᱸᱜ ᱦᱮᱸ ᱧᱩᱢᱟᱱᱟᱜ ᱴᱚᱴᱷᱟ ᱠᱟᱱ ᱜᱮᱭᱟ, ᱡᱟᱦᱟᱸ ᱫᱚ ᱥᱮᱸᱫᱽᱨᱟ ᱥᱮᱫᱛᱮ ᱢᱮᱱᱟᱜ ᱜᱮᱭᱟ ᱟᱫᱚ ᱚᱸᱰᱮ ᱜᱮ ᱟᱵᱚᱣᱟᱜ ᱞᱮᱭᱟᱠᱚ ᱥᱩᱛᱟᱹᱱ ᱴᱟᱺᱰᱤ ᱢᱮᱱᱟᱜ ᱟᱠᱟᱫᱟ᱾
ᱦᱳᱭ ᱦᱳᱭ ᱦᱳᱭ᱾
ᱚᱸᱰᱮ ᱜᱮ ᱦᱮᱱᱟᱜ-ᱟ, ᱟᱫᱚ ᱚᱱᱟ ᱫᱚ ᱥᱮᱸᱫᱽᱨᱟ ᱠᱷᱟᱹᱛᱤᱨ ᱜᱮ ᱪᱟᱞᱟᱣ ᱦᱩᱭ ᱞᱮᱱ ᱛᱟᱦᱮᱜ-ᱟ᱾
ᱟᱪᱪᱷᱟ ᱟᱪᱪᱷᱟ᱾
ᱟᱪᱪᱷᱟ ᱜᱚᱢᱠᱮ ᱛᱟᱦᱟᱞᱮ ᱟᱯᱮᱥᱮᱫ ᱫᱚ ᱱᱚᱝᱠᱟ ᱧᱮᱞ ᱨᱮᱱᱟᱜ ᱴᱚᱴᱷᱟ ᱠᱚᱫᱚ ᱪᱮᱫ ᱠᱚ ᱢᱮᱱᱟᱜ ᱟᱠᱟᱫᱟ?
ᱦᱮᱸ ᱜᱚᱢᱠᱮ ᱧᱮᱞ ᱨᱮᱱᱟᱜ ᱴᱚᱴᱷᱟ ᱫᱚ ᱦᱳᱭᱳᱜ ᱠᱟᱱᱟ ᱡᱮᱴᱟ ᱟᱞᱮᱥᱮᱫ ᱫᱚ ᱢᱤᱫᱴᱮᱡ ᱦᱮᱱᱟᱜ ᱡᱟᱦᱟᱸ ᱫᱚ ᱢᱮᱛᱟᱜ ᱠᱟᱱᱟᱢ
ᱯᱷᱟᱨᱟᱠᱟ ᱯᱷᱟᱨᱟᱠᱟ ᱡᱟᱦᱟᱸ ᱜᱟᱰᱟ ᱫᱟᱜ ᱠᱟᱱᱟ ᱚᱱᱟ᱾
ᱦᱳᱭ᱾ ᱦᱮᱞᱳ
ᱱᱤᱝᱠᱟ ᱠᱚ ᱟᱹᱥᱩᱞ ᱟᱠᱟᱫ ᱠᱚᱣᱟ ᱥᱮ ᱚᱱᱠᱟ ᱥᱚᱨᱵᱚ ᱡᱟᱫᱟ ᱚᱥᱚᱨᱠᱟᱨ ᱚᱠᱟ ᱠᱷᱚᱱ ᱠᱚ ᱦᱤᱡᱩᱜ ᱜᱮᱭᱟ ᱡᱤᱵᱽᱡᱤᱭᱟᱹᱞᱤ ᱠᱚ? ᱩᱱᱠᱩ ᱠᱚ ᱫᱚᱦᱚ ᱟᱠᱟᱫ ᱠᱚᱣᱟ ᱟᱫᱚ ᱩᱱᱠᱩ ᱠᱚ ᱢᱮᱱᱟᱜ ᱠᱚᱣᱟ ᱜᱚᱢᱠᱮ ᱚᱸᱰᱮ ᱫᱚ᱾ ᱚᱸᱰᱮ ᱟᱨᱚ ᱯᱮᱭᱟ ᱚᱲᱟᱜ ᱢᱮᱱᱟᱜᱼᱟ ᱧᱮᱞ ᱡᱚᱝᱟᱜ ᱚᱱᱟ ᱠᱚᱜᱮ ᱜᱚᱢᱠᱮ ᱟᱞᱮᱥᱮᱫ ᱧᱮᱞ ᱡᱚᱝ ᱡᱤᱱᱤᱥ ᱫᱚ ᱢᱮᱱᱟᱜᱼᱟ᱾ ᱢᱟᱱᱮ ᱜᱚᱢᱠᱮ ᱤᱧᱟᱜ ᱨᱚᱲ ᱟᱡᱚᱢᱚᱜ ᱠᱟᱱᱟ ᱦᱮᱞᱳ ᱞᱮᱭᱮᱜᱟᱞᱤᱧ ᱜᱚᱢᱠᱮ ᱟᱹᱞᱤᱧᱟᱜ ᱨᱚᱲ ᱟᱸᱡᱚᱢᱚᱜ ᱠᱟᱱᱟ?
ᱞᱮᱭᱫᱟᱞᱤᱧ ᱴᱟᱣᱟᱨᱮ ᱰᱤᱥᱴᱟᱨᱵᱮᱫ ᱛᱟᱱᱤᱱᱟ ᱨᱚᱲ ᱵᱟᱝ ᱟᱡᱚᱢᱚᱜ ᱠᱟᱱᱟ᱾ ᱜᱚᱢᱠᱮ
ᱦᱮᱸ ᱦᱮᱸ ᱞᱟᱹᱭᱵᱮᱱ ᱞᱟᱹᱭᱵᱤᱱ᱾
ᱞᱟᱹᱭ ᱫᱟᱞᱤᱧ ᱴᱟᱣᱟᱨᱮ ᱰᱤᱥᱴᱟᱵᱮᱫ ᱛᱟᱵᱮᱱᱟ ᱨᱚᱲ ᱵᱟᱝ ᱟᱸᱡᱚᱢ ᱧᱟᱢᱚᱜ
ᱟᱪᱪᱷᱟ ᱟᱪᱪᱷᱟ᱾
ᱱᱤᱛᱚᱜ ᱟᱸᱡᱚᱢ ᱧᱟᱢᱚᱜ ᱠᱟᱱᱟ ᱜᱚᱝᱠᱮ?
ᱦᱮᱸᱜ ᱱᱤᱛᱚᱜ ᱟᱸᱡᱚᱢᱜᱟᱱᱚᱜ-ᱟ ᱜᱚᱝᱠᱮ ᱱᱤᱛᱚᱜ?
ᱦᱳᱭ ᱟᱸᱡᱚᱢ ᱧᱟᱢᱚᱜ ᱠᱟᱱᱟ, ᱟᱹᱞᱤᱧᱟᱜ ᱛᱷᱚᱲᱟ ᱟᱸᱡᱚᱢ ᱧᱟᱢᱚᱜ ᱠᱟᱱᱟ?
ᱦᱮᱸ ᱟᱵᱤᱱᱟᱝ ᱟᱡᱚᱢᱚᱜ ᱠᱟᱱ ᱫᱚ᱾
ᱦᱳᱭ ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱱᱚᱝᱠᱟ ᱧᱮᱞ ᱟᱱᱟᱜ ᱴᱚᱴᱷᱟ ᱠᱚᱫᱚ ᱪᱮᱫ ᱠᱚ ᱢᱮᱱᱟᱜ ᱟᱠᱟᱫᱟ?
ᱠᱮᱣᱨᱟ ᱥᱟᱫᱚᱢ ᱧᱮᱞᱨᱮᱱᱟᱜ ᱴᱚᱴᱷᱟ ᱫᱚ ᱦᱩᱭᱩᱜ ᱠᱟᱱᱟ ᱩᱱᱠᱩ ᱡᱮᱴᱟ ᱡᱤᱵᱽ ᱡᱤᱭᱟᱹᱞᱤ ᱠᱚ ᱥᱟᱵ ᱫᱚᱦᱚ ᱠᱟᱜ ᱠᱚ ᱚᱸᱰᱮ ᱯᱷᱚᱨᱮᱥᱴ ᱦᱮᱱᱟᱜ-ᱟ ᱚᱸᱰᱮ ᱚᱸᱰᱮᱱᱟᱜ ᱧᱮᱞ ᱡᱤᱱᱤᱥ ᱟᱨ ᱡᱮᱴᱟ ᱯᱷᱟᱨᱟᱠᱟ ᱧᱮᱞᱤᱧ ᱞᱟᱹᱭᱟᱵᱤᱱᱟ ᱚᱱᱟ᱾ ᱟᱨ ᱚᱱᱟ ᱚᱱᱟ ᱡᱮᱴᱟ ᱯᱷᱚᱨᱮᱥᱴ ᱢᱮᱱᱟᱜᱱᱟᱜ ᱟᱠᱟᱜ-ᱟ ᱚᱱᱟ ᱚᱱᱟ ᱠᱟᱪᱷᱮ ᱨᱮᱜᱮ᱾ ᱢᱤᱫᱴᱟᱝ ᱢᱮᱱᱟᱜ-ᱟ ᱥᱩᱨ ᱨᱮᱜᱮ ᱵᱚᱞᱮ᱾ ᱡᱮᱴᱟ ᱡᱮᱴᱟ ᱥᱮᱫᱟᱭ ᱦᱟᱯᱲᱟᱢ ᱥᱮᱫᱟᱭ ᱦᱚᱲ ᱠᱚ ᱦᱟᱲᱟᱢ ᱦᱚᱲ ᱠᱚᱫᱚ ᱞᱟᱹᱭᱟ ᱵᱚᱞᱮ ᱚᱸᱰᱮ ᱫᱚ ᱢᱤᱫ ᱧᱤᱫᱟᱹ ᱨᱮ ᱵᱟᱨᱭᱟ ᱠᱩᱲᱟ ᱠᱤᱱ ᱚᱲᱟᱜ ᱞᱮᱫᱟ ᱵᱚᱞᱮ ᱚᱱᱟ ᱦᱚᱸ ᱜᱚᱢᱠᱮ ᱫᱷᱤᱨᱤ ᱛᱮᱠᱤᱱ ᱚᱲᱟᱜ ᱞᱮᱫᱟ ᱜᱚᱢᱠᱮ᱾
ᱟᱨ ᱤᱧ ᱚᱱᱟᱜᱮ ᱧᱮᱞ ᱡᱚᱝ ᱧᱮᱞ ᱡᱚᱝᱚᱜ ᱡᱟᱜᱟ ᱧᱮᱞ ᱡᱚᱝ ᱡᱟᱜᱟ ᱫᱚ ᱵᱚᱞᱛᱮ ᱫᱚ ᱪᱮᱫᱟᱜ ᱡᱮ ᱵᱟᱝ ᱜᱚᱝᱠᱮ ᱚᱱᱟ ᱧᱮᱞ ᱡᱚᱝ ᱡᱟᱜᱟ ᱫᱚ ᱚᱱᱟ ᱟᱲᱮᱯᱟᱥᱮ ᱠᱚᱨᱮ ᱥᱮ ᱜᱚᱝᱠᱮ ᱟᱞᱮ ᱚᱱᱟ ᱟᱲᱮᱯᱟᱥᱮ ᱠᱚᱨᱮ ᱫᱷᱤᱨᱤ ᱜᱮ ᱵᱟᱹᱱᱩᱜᱼᱟ ᱜᱚᱝᱠᱮ ᱥᱮᱨᱚᱠᱚᱢ᱾ ᱟᱨ ᱜᱚᱢᱠᱮ ᱚᱸᱰᱮ ᱫᱚ ᱫᱷᱤᱨᱤᱛᱮ ᱚᱲᱟᱜ ᱵᱮᱱᱟᱣ ᱠᱟᱱᱟ ᱢᱤᱫ ᱧᱤᱫᱟᱹ ᱨᱮ᱾ ᱱᱚᱣᱟ ᱠᱷᱟᱹᱛᱤᱨ ᱛᱮ ᱜᱚᱝᱠᱮ ᱟᱫᱚ ᱧᱩ ᱧᱮᱞ ᱡᱚᱝᱚᱜᱼᱟ ᱚᱱᱟ ᱡᱟᱜᱟ ᱠᱟᱱᱟ᱾
ᱦᱳᱭ ᱦᱳᱭ᱾ ᱟᱫᱚ ᱜᱚᱝᱠᱮ ᱟᱞᱮ ᱥᱮᱫ ᱫᱚ ᱦᱟᱸᱜ ᱱᱚᱝᱠᱟ ᱧᱮᱞ ᱨᱮᱱᱟᱜ ᱴᱚᱴᱷᱟ ᱞᱟᱹᱭ ᱞᱮᱠᱟ ᱛᱮᱫᱚ ᱟᱞᱮ ᱥᱩᱨ ᱨᱮᱜᱮ ᱱᱚᱸᱜ ᱱᱚᱝᱠᱟ ᱢᱩᱠᱩᱴᱢᱩᱱᱤᱯᱩᱨ ᱢᱮᱱᱟᱜ ᱠᱟᱫᱟ, ᱟᱫᱚ ᱤᱱᱟᱹ ᱪᱷᱟᱰᱟᱣ ᱠᱟᱛᱮᱜ ᱨᱮᱦᱚᱸ ᱟᱞᱮ ᱥᱩᱨ ᱨᱮ ᱱᱚᱝᱠᱟ ᱥᱩᱛᱟᱹᱱ ᱴᱟᱺᱰᱤ ᱚᱱᱟ ᱢᱮᱱᱟᱜ ᱠᱟᱫᱟ ᱟᱫᱚ ᱚᱸᱰᱮ ᱦᱟᱸᱜ ᱱᱚᱝᱠᱟ ᱫᱟᱜ ᱠᱚ ᱢᱮᱱᱟᱜᱼᱟ᱾ ᱠᱟᱫᱟ ᱡᱷᱟᱨᱱᱟᱜ ᱠᱟᱱᱟ ᱚᱱᱠᱟᱱᱟᱜ ᱠᱚ ᱢᱮᱱᱟᱜ ᱠᱟᱫᱟ ᱧᱮᱞᱤᱧ᱾
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ᱾
ᱦᱳᱭ᱾
ᱟᱪᱪᱷᱟ᱾ ᱛᱳ ᱜᱚᱢᱠᱮ ᱫᱟᱜ ᱡᱟᱹᱯᱩ ᱫᱚ ᱟᱯᱮᱥᱮᱜ ᱥᱮᱨᱚᱠᱚᱢ ᱫᱚ ᱵᱟᱝ ᱦᱩᱭᱩᱜ ᱠᱟᱱᱟ ᱜᱚᱢᱠᱮ?
ᱮᱸ ᱫᱟᱜ ᱡᱟᱹᱯᱩᱫ ᱫᱚ ᱦᱟᱸᱜ ᱱᱚᱝᱠᱟ ᱫᱚ ᱱᱤᱛ ᱵᱮᱲᱟ ᱫᱚ ᱵᱟᱭ ᱫᱟᱜ ᱮᱫ ᱠᱟᱱᱟ ᱟᱫᱚ ᱡᱟᱨ ᱯᱷᱚᱞᱮ ᱦᱟᱸᱜ ᱟᱞᱮ ᱟᱨ ᱟᱵᱚ ᱦᱚᱸ ᱵᱚᱱ ᱠᱷᱚᱡ ᱠᱟᱱᱟ ᱫᱟᱜ ᱠᱟᱛᱮ ᱦᱮᱸ, ᱡᱟᱹᱥᱛᱤ ᱫᱷᱟᱨᱟᱭ ᱫᱟᱜ ᱢᱟ, ᱪᱟᱥ ᱠᱟᱹᱢᱤ ᱦᱚᱸ ᱮᱱᱠᱷᱟᱱ ᱛᱚᱨᱟᱣ ᱜᱚᱫᱚᱜᱼᱟ ᱞᱚ ᱞᱚᱜᱚᱱ ᱞᱚᱜᱚᱱ, ᱟᱫᱚ ᱚᱱᱠᱟ ᱞᱮᱠᱟ ᱫᱚ ᱵᱟᱭ ᱫᱟᱜ ᱠᱟᱫᱟ, ᱫᱟᱜ ᱞᱮᱫ ᱛᱟᱦᱮᱸᱜ ᱱᱚᱸᱜᱼ ᱱᱚᱣᱟ ᱵᱩᱨᱩ ᱵᱚᱸᱜᱟ ᱡᱟᱦᱟᱸ ᱯᱟᱨᱚᱢᱮᱱᱟ ᱩᱱ ᱥᱩᱚᱢᱚᱭ ᱫᱟᱜ ᱵᱟᱲᱟ ᱞᱮᱫᱟ, ᱟᱫᱚ ᱤᱱᱟᱹ ᱯᱚᱨᱮ ᱫᱚ ᱦᱟᱸᱜ ᱵᱟᱭ ᱫᱟᱜ
ᱟᱪᱪᱷᱟ ᱜᱚᱝᱠᱮᱧ ᱞᱟᱹᱭᱫᱟ ᱚᱠᱛᱚ ᱠᱚᱦᱚᱸ ᱦᱩᱭ ᱤᱫᱤᱜ ᱠᱟᱱᱟ, ᱟᱫᱚ
ᱟᱪᱪᱷᱟ ᱟᱪᱪᱷᱟ ᱜᱚᱝᱠᱮ ᱢᱟ ᱛᱚᱵᱮ ᱱᱤᱛ ᱵᱮᱲᱟ ᱫᱚ ᱜᱚᱝᱠᱮ ᱱᱤᱝᱠᱟ ᱜᱮ ᱛᱟᱦᱟᱞᱮ, ᱢᱟ ᱛᱚᱵᱮ ᱜᱚᱝᱠᱮ ᱡᱚᱦᱟᱨ ᱛᱟᱦᱟᱞᱮ᱾
ᱦᱳᱭ ᱦᱳᱭ ᱦᱳᱭ ᱡᱚᱦᱟᱨ ᱜᱮ᱾